ᱮᱫ
ᱟᱧᱡᱚᱢ ᱫᱟ ᱵᱤᱱ
ᱦᱮᱸ ᱟᱡᱚᱢᱚᱜ ᱠᱟᱱᱟ
ᱟᱪᱪᱷᱟ
ᱦᱮᱸ ᱟᱨ ᱱᱚᱜᱼᱚᱭ ᱱᱤᱭᱟᱹ ᱥᱚᱢᱚᱭ ᱚᱱᱟ ᱵᱚᱨᱥᱟ ᱥᱚᱢᱚᱭ ᱫᱚ ᱡᱟᱹᱥᱛᱤ ᱠᱟᱭᱛᱮ ᱩᱱᱠᱩ ᱡᱟᱦᱟᱸᱟᱭ ᱟᱵᱚᱨᱮᱱ ᱟᱨ ᱡᱮᱞᱤᱧ ᱠᱚ ᱟᱨᱠᱤ ᱡᱟᱦᱟᱸᱭ ᱵᱤᱧ ᱠᱤᱫᱤᱧ ᱠᱚ ᱟᱹᱰᱤ ᱡᱟᱹᱥᱛᱤ ᱠᱚ ᱩᱰᱩᱠᱚᱜ ᱠᱟᱱᱟ ᱛᱚ ᱟᱯᱮᱥᱮᱫ ᱪᱮᱫ ᱞᱮᱠᱟ ᱚᱱᱠᱟᱵᱟᱞᱤᱱ ᱟᱸᱡᱚᱢ ᱠᱟᱫᱟ ᱠᱷᱚᱵᱚᱨ ᱠᱚ ᱦ
ᱦᱮᱸ ᱜᱚᱝᱠᱮ ᱵᱤᱧ ᱠᱤᱫᱤᱧ ᱠᱚᱫᱚ ᱢᱟᱱᱮ ᱟᱞᱮ ᱥᱮᱱ ᱫᱚ ᱵᱤᱨᱫᱤᱥᱚᱢ ᱠᱟᱱᱟ ᱛᱚ ᱛ ᱢᱟᱱᱮ ᱢᱟᱡ ᱰ ᱫᱷᱟᱨᱟᱰᱩᱼᱟ ᱱᱚᱝᱠᱟ ᱡᱟᱯᱩᱫ ᱠᱟᱜ ᱨᱮᱦᱚᱭ ᱵᱟᱠᱷᱟᱱ ᱵᱤᱱᱟᱹ ᱡᱟᱹᱯᱩᱫ ᱛᱮᱦᱚ ᱠᱚ ᱩᱰᱩ ᱠᱚᱜᱮᱭᱟ ᱩᱱᱠᱩᱫᱚ ᱧᱟᱢ ᱠᱚᱜᱮᱭᱟᱞᱮ ᱟᱞᱮ ᱫᱚ ᱦᱮ
ᱱᱚᱰᱮ ᱱᱚᱛᱮ ᱟᱞᱮ ᱟᱞᱮ ᱠᱷᱚᱱ ᱫᱚ ᱥᱟᱺᱜᱤᱧ ᱜᱮᱭᱟ ᱚᱱᱠᱟ ᱢᱤᱫᱴᱟᱝ ᱜᱷᱚᱴᱚᱱᱟ ᱠᱚᱭᱮᱠ ᱫᱤᱱ ᱞᱟᱦᱟ ᱜᱷᱚᱴᱟᱣ ᱮᱱᱟ ᱛᱚ ᱚᱸᱰᱮ ᱫᱚ ᱱᱚᱝᱠᱟ ᱢᱟᱸᱡᱟᱱ ᱴᱟᱭᱤᱢ ᱪᱟᱞᱟᱣ ᱟᱠᱟᱱ ᱛᱟᱦᱮᱸᱫ ᱠᱚ ᱟᱠᱚ ᱵᱟᱨᱯᱮ ᱦᱚᱲ ᱠᱚ ᱪᱟᱞᱟᱣ ᱞᱮᱱᱟ ᱠᱚ ᱫᱤᱭᱵᱚᱨ ᱡᱟᱦᱟᱸᱨᱮ ᱫᱤᱭᱮ ᱚᱱᱟ ᱜᱩᱰᱩ ᱥᱮᱸᱫᱽᱨᱟ ᱟᱨᱠᱤ ᱜᱩᱰᱩ ᱥᱮᱸᱫᱽᱨᱟ ᱵᱚᱱ ᱪᱟᱞᱟᱜ ᱜᱮᱭᱟ ᱛᱚ
ᱦᱳᱭ ᱦᱳᱭ ᱦᱳᱭ
ᱛᱟᱦᱞᱮ ᱚᱸᱰᱮ ᱪᱟᱞᱟᱣ ᱠᱟᱱᱟ ᱠᱚ ᱛᱟᱦᱞᱮ ᱫᱚᱨᱥᱮᱞᱳᱜ ᱫᱚ ᱠᱟᱹᱴᱤᱡ ᱚᱱᱟ ᱨᱤᱢᱤᱞ ᱠᱷᱟᱹᱛᱤᱨ ᱠᱟᱹᱴᱤᱡ ᱮ ᱧᱩᱛ ᱠᱟᱫ ᱛᱟᱦᱮᱸᱱᱟ ᱩᱱᱟᱹᱜ ᱫᱚ ᱟᱹᱭᱩᱵ ᱫᱚ ᱟᱳᱨᱤ ᱟᱹᱩᱵᱚᱜᱼᱟ ᱛᱚ ᱡᱟᱦᱟᱸᱭᱡᱟᱦᱟ ᱠᱚ ᱯᱟᱹᱥᱤ ᱠᱚ ᱚᱰᱟᱣ ᱞᱟᱹᱜᱤᱫ ᱛᱮ ᱜᱩᱰᱩ ᱵᱩᱨᱡ ᱛᱟᱞᱮ ᱜᱩᱰᱩᱼᱵᱩᱨᱡ ᱚᱱᱟ ᱠᱚ ᱮᱥᱮᱫ ᱠᱟᱜᱼᱟ ᱚᱱᱟ ᱫᱚ ᱛᱤᱛᱮ ᱟᱨᱠᱤ ᱩᱰᱩᱠᱮᱫ ᱛᱟᱦᱮᱸᱼᱟ
ᱟᱪᱪᱷᱟ
ᱚᱱᱟ ᱦᱟᱥᱟ ᱠᱚ ᱫᱤᱭᱮ ᱩᱰᱩᱠ ᱦ ᱩᱰᱩᱠᱼᱰᱩᱠ ᱛᱮ ᱫᱤᱭᱮ ᱯᱚᱨ ᱚᱱᱟ ᱜᱮᱨ ᱟᱠᱟᱫᱮᱭᱟ ᱟᱞᱮ ᱟᱫᱚ ᱜᱮᱨ ᱯᱚᱨᱮ ᱟᱫᱚ ᱟᱡ ᱨᱮᱱ ᱡᱟᱦᱟᱸᱭ ᱜᱟᱛᱮ ᱠᱚ ᱩᱱᱠᱩ ᱫᱚᱭ ᱞᱟᱹᱭᱭᱟᱠᱚ ᱠᱟᱱᱟ ᱡᱮ ᱵᱟᱝᱢᱟ ᱜᱩᱰᱩᱭ ᱜᱮᱨ ᱟᱠᱟᱫᱤᱧᱟ ᱟᱡ ᱦᱚᱸ ᱚᱱᱠᱟ ᱢᱚᱱᱮ ᱠᱮᱫᱟ ᱦᱚᱭ ᱚᱚ ᱜᱩᱰᱩᱭ ᱜᱮᱨ ᱟᱠᱟᱫᱤᱧᱟ ᱫᱤᱭᱮ ᱯᱚᱨ ᱛᱟᱞᱮ ᱤᱱᱠᱟᱹ ᱠᱟᱛᱮᱜ ᱠᱚ ᱦᱮᱡ ᱮᱱᱟ ᱚᱲᱟᱜ ᱮ ᱦᱮᱡ ᱮᱱᱟ ᱚᱲᱟᱜ ᱦᱮᱡ ᱠᱟᱛᱮ ᱚᱲᱟᱜ ᱜᱚᱝᱠᱮ ᱞᱟᱹᱭᱟᱭ ᱠᱟᱱᱟ ᱢᱟᱱᱮ ᱵᱟᱭᱨᱮ ᱠᱷᱚᱱ ᱜᱮ ᱚᱲᱟᱜ ᱫᱚ ᱠᱟᱱᱟ
ᱟᱪᱪᱷᱟ ᱟᱪᱪᱷᱟ
ᱛᱟᱦᱞᱮ ᱵᱟᱭᱨᱮ ᱠᱷᱚᱱᱜᱮ ᱦᱟᱸ ᱮ ᱞᱟᱹᱭᱟᱭ ᱠᱟᱱᱟ ᱡᱮ ᱵᱟᱝᱢᱟ ᱵᱟᱹᱧ ᱵᱚᱞᱚ ᱫᱟᱲᱮᱜ ᱠᱟᱱᱟ ᱚᱥᱩᱵᱤᱫᱟᱧ ᱵᱩᱡ ᱮᱫᱟ ᱫᱤᱭᱮ ᱚᱱᱟ ᱠᱟᱹᱴᱩᱵ ᱨᱮ ᱜᱮᱨ ᱟᱠᱟᱫᱤᱧᱟᱭ ᱜᱩᱰᱩᱭ ᱜᱮᱨ ᱟᱠᱟᱫᱤᱧᱟ ᱫᱤᱭᱮ ᱛᱟᱞᱮ ᱟᱫᱚ ᱚᱱᱠᱟ ᱠᱚ ᱞᱟᱹᱭᱟ ᱡᱮ ᱵᱟᱝᱢᱟ ᱠᱟᱹᱴᱤᱡ ᱡᱩᱫᱤ ᱡᱷᱟᱞ ᱵᱚᱱ ᱡᱚᱢ ᱦᱚᱪᱚ ᱠᱚᱣᱟ ᱛᱟᱞᱦᱮ ᱡᱷᱟᱞ ᱵᱟᱝᱠᱚ ᱵᱩᱡᱷᱟᱹᱣᱟ ᱚᱱᱠᱟᱱ ᱠᱚ ᱜᱮᱨ ᱠᱟᱜ ᱜᱮᱨ ᱠᱟᱜ ᱠᱚᱣᱟ ᱠᱚ ᱵᱤᱧ ᱠᱤᱫᱤᱧ ᱟᱹᱰᱤ ᱜᱟᱱ ᱫᱤᱭᱮ ᱛᱟᱞᱮ ᱠᱚ ᱡᱚᱢ ᱦᱚᱪᱚ ᱠᱮᱫᱮᱭᱟᱠᱚ ᱡᱷᱟᱞ ᱛᱚ ᱡᱷᱟᱞ ᱫᱚ ᱵᱟᱭ ᱵᱩᱡᱷᱟᱹᱣ ᱞᱮᱫᱟ᱾ ᱵᱟᱝ ᱡᱷᱟᱞ ᱫᱚ ᱵᱟ ᱵᱩᱡᱷᱟᱹᱣ ᱞᱮᱫᱟ ᱵᱟᱝ ᱡᱷᱟᱞᱮ ᱵᱩᱡᱷᱟᱹᱣ ᱠᱮᱫᱟ ᱟᱨᱠᱤ ᱡᱷᱟᱞ ᱵᱟᱝᱠᱚ ᱵᱩᱡᱷᱟᱹᱣᱟ ᱚᱱᱟ ᱡᱩᱫᱤ ᱠᱚ ᱜᱮᱨ ᱠᱟᱜᱠᱚᱣᱟ ᱥᱟᱹᱨᱤᱜᱮ ᱦᱟᱹᱱᱠᱩ ᱵᱤᱧ ᱟᱨᱠᱤ ᱮᱸᱰᱮᱠᱷᱟᱱ ᱫᱚ ᱡᱷᱟᱞ ᱵᱟᱝᱠᱚ ᱵᱩᱡᱷᱟᱹᱣᱟ ᱟᱨ ᱩᱱᱤ ᱫᱚ ᱡᱷᱟᱞᱮ ᱵᱩᱡᱷᱟᱹᱣ ᱠᱮᱫᱟ᱾ ᱛᱟᱦᱞᱮ ᱩᱱᱟᱹᱜ ᱫᱚ ᱵᱟᱝᱠᱚ ᱥᱭᱟᱹᱣᱞᱮᱱᱟ ᱫᱤᱭᱮᱯᱚᱨ ᱠᱤᱪᱷᱩ ᱠᱷᱚᱱ ᱯᱚᱨᱮ ᱡᱚᱠᱷᱚᱱ ᱯᱷᱱᱟᱰᱩᱠᱩᱜ ᱠᱟᱱ ᱛᱟᱦᱮᱸᱜ ᱢᱚᱪᱟ ᱠᱷᱚᱡ ᱩᱱ ᱫᱚ ᱟᱫᱚ ᱠᱚ ᱢᱚᱱᱮ ᱠᱮᱫᱟ ᱦᱮᱸ ᱛᱟᱞᱦᱮ ᱚᱱᱟ ᱠᱟᱱ ᱜᱮᱭᱟ ᱫᱤᱭᱮ ᱯᱚᱨᱮ ᱛᱮᱠᱚ ᱜᱟᱹᱰᱤ ᱠᱚ ᱯᱟᱸᱡᱟᱭᱮᱫᱟ ᱟᱨ ᱟᱡᱨᱮᱱ ᱫᱚ ᱵᱟᱨᱭᱟ ᱜᱤᱫᱽᱨᱟᱹ ᱢᱮᱱᱟ ᱠᱤᱱ ᱛᱟᱭᱟ ᱟᱨ ᱚᱲᱟᱜ ᱦᱚᱲ ᱫᱚ ᱮᱢᱟᱱᱫᱚ ᱵᱟᱹᱱᱩᱜ ᱠᱚᱣᱟ ᱚᱱᱠᱟ ᱞᱮᱠᱟ ᱫᱚ ᱫᱤᱭ ᱯᱚᱲᱚ ᱠᱚ ᱜᱟᱹᱰᱤ ᱱᱩᱭ ᱫᱚ ᱵᱟᱹᱜᱤ ᱴᱩ ᱠᱟᱛᱮᱫ ᱛᱟᱞᱮ ᱟᱡ ᱫᱚ ᱪᱟᱞᱟᱣᱱᱟ ᱜᱟᱹᱰᱤ ᱯᱟᱸᱡᱟ ᱟᱫᱚ ᱚᱱᱟ ᱜᱟᱹᱰᱤ ᱯᱟᱸᱡᱟ ᱨᱮᱜᱮ ᱟᱹᱰᱤ ᱜᱟᱱ ᱥᱚᱢᱚᱭ ᱱᱚᱥᱴᱚᱭᱮᱱᱟ ᱛᱟᱦᱮ ᱫᱚ ᱤᱱᱟᱹ ᱯᱚᱨᱮ ᱡᱚᱠᱷᱚᱱ ᱠᱚ ᱤᱫᱤ ᱠᱮᱫᱮᱭᱟ ᱜᱟᱹᱰᱤ ᱧᱟᱢ ᱱᱟᱭ ᱟᱹᱰᱤ ᱜᱷᱟᱹᱲᱤᱡ ᱯᱚᱨᱮ ᱫᱚᱢᱮ ᱥᱟᱺᱜᱤᱧ ᱫᱚ ᱵᱟᱝ ᱠᱟᱱᱟ ᱦᱚᱥᱯᱤᱴᱟᱞ ᱫᱚ ᱥᱩᱨ ᱜᱮ ᱛᱟᱠᱚᱣᱟ ᱳᱭ ᱫᱩ ᱛᱤᱱ ᱠᱤᱞᱳᱢᱤᱴᱟᱨ ᱦᱩᱭᱩᱜᱼᱟ ᱦᱚᱭᱛᱳ
ᱟᱪᱪᱷᱟ ᱟᱪᱪᱷᱟ
ᱟᱨ ᱫᱤᱭᱮ ᱯᱚᱨ ᱡᱚᱠᱷᱚᱱ ᱠᱚ ᱤᱫᱤ ᱠᱮᱫᱮᱭᱟ ᱤᱫᱤ ᱠᱟᱛᱮᱫ ᱠᱚ ᱞᱟᱹᱭ ᱠᱮᱫᱟ ᱫᱚ ᱵᱟᱹᱱᱩᱭᱟ ᱛᱚ ᱚᱱᱟ ᱜᱮᱞᱤᱧ ᱞᱟᱹᱭᱫᱟ ᱡᱮ ᱵᱟᱝᱢᱟ ᱱᱮᱛᱟᱨ ᱫᱚ ᱚᱱᱟ ᱵᱚᱨᱥᱟ ᱫᱤᱱ ᱫᱚ ᱛᱟᱲᱟᱢ ᱵᱟᱲᱟ ᱠᱚᱨ ᱥᱚᱵᱽ ᱥᱚᱢᱚᱭ ᱟᱹᱰᱤ ᱥᱚᱛᱚᱨᱠᱚ ᱛᱟ ᱛᱮ ᱛᱟᱲᱟᱢ ᱵᱟᱲᱟ ᱜᱮ ᱩᱪᱤᱛ ᱠᱟᱱᱟᱞᱤᱧ ᱞᱟᱹᱭᱟ
ᱦᱮᱸ ᱜᱚᱝᱠᱮ ᱡᱟᱦᱟᱸ ᱞᱮᱠᱟ ᱵᱤᱱ ᱞᱟᱹᱭ ᱠᱮᱫᱟ ᱱᱚᱶᱟ ᱫᱚ ᱟᱹᱰᱤ ᱴᱷᱤᱠ ᱠᱟᱛᱷᱟ ᱵᱤᱱ ᱞᱟᱹᱭ ᱠᱮᱫᱟ ᱟᱫᱚ ᱢᱟᱱᱮ ᱩᱱᱤ ᱡᱮᱢᱚᱱ ᱚᱱᱮ ᱫᱷᱮᱭᱟᱱ ᱵᱟᱠᱚ ᱮᱢᱟᱜ ᱛᱟᱭᱟ ᱜᱩᱲᱩ ᱠᱚ ᱜᱮᱨ ᱟᱠᱟᱫᱮᱭᱟ ᱟᱫᱚ ᱚᱱᱟ ᱵᱷᱟᱜᱤ ᱴᱷᱤᱠ ᱧᱚᱜ ᱧᱮᱞ ᱫᱚᱨᱠᱟᱨ ᱦᱩᱭᱩᱜ ᱠᱮᱭᱟᱫᱚ ᱡᱟᱦᱟᱸ ᱨᱮᱠᱚ ᱜᱮᱨ ᱟᱠᱟᱫᱮᱭᱟ ᱟ ᱜᱩᱰᱩ ᱜᱮᱨ ᱟᱨ ᱱᱚᱜᱚᱭ ᱡᱟᱦᱟᱸ ᱵᱤᱧ ᱜᱮᱨ ᱚᱱᱟ ᱫᱚ ᱠᱟᱹᱴᱤᱡ ᱵᱷᱮᱜᱟᱨ ᱧᱚᱜ ᱜᱮ ᱧᱮᱞᱚᱜ ᱟ ᱛᱚ ᱦᱳᱭ ᱟᱫᱚ ᱜᱚᱝᱠᱮ ᱡᱚᱠᱷᱚᱱ ᱵᱤᱧ ᱮ ᱜᱮᱨ ᱢᱮᱭᱟ ᱚᱸᱰᱮ ᱛᱚ ᱟᱫᱚ ᱯᱷᱩᱞᱟᱹᱣ ᱦᱚᱸᱛᱚ ᱯᱷᱩᱞᱟᱹᱜ ᱜᱮᱭᱟ ᱟᱫᱚ ᱮᱴᱟᱜ ᱨᱚᱠᱚᱢ ᱤᱭᱟᱹ ᱦᱚᱸᱛᱚ ᱵᱩᱡᱷᱟᱹᱜ ᱜᱮᱭᱟ᱾
ᱦᱳᱭ ᱦᱳᱭ
ᱚᱭ
ᱟᱫᱚ ᱦᱮᱸ
ᱡᱟᱦᱟᱸ ᱞᱤᱧ ᱞᱟᱹᱭ ᱫᱟ ᱚᱱᱮ ᱜᱩᱰᱩ ᱜᱮᱨ ᱢᱟᱱᱮ ᱫᱚ ᱚᱱᱟ ᱫᱚ ᱦᱟᱹᱥᱩᱣᱟᱜ ᱤᱭᱟᱹ ᱦᱟ ᱯᱷᱩᱞᱟᱹᱼᱟ ᱩᱱᱟᱹᱜ ᱫᱚ ᱵᱟᱝ ᱯᱷᱩᱞᱟᱹᱼᱟ ᱟᱫᱚ ᱜᱩᱰᱩ ᱡᱚᱠᱷᱚᱱᱮ ᱜᱮᱨ ᱢᱮᱭᱟ ᱜᱮᱨ ᱢᱮᱟᱠᱷᱟᱱ ᱮ ᱚᱱᱮ ᱡᱤᱞ ᱠᱚ ᱵᱟᱠᱷᱟᱱ ᱛᱚ ᱤᱭᱟᱹ ᱛᱚ ᱩᱪᱚᱜᱚᱜ ᱛᱟᱢᱟ
ᱦᱳᱭ ᱦᱳᱭ
ᱦᱳᱭ ᱩᱱᱤ ᱫᱚ ᱜᱮᱨ ᱢᱮᱠᱷᱟᱱ ᱫᱚ ᱡᱩᱞ ᱧᱚᱜ ᱜᱮᱨ ᱢᱮᱭᱟ ᱱᱚᱝᱠᱟ ᱵᱟᱹᱭ ᱵᱟᱹᱭ ᱫᱚ ᱵᱟᱭ ᱜᱮᱨ ᱢᱮᱭᱟ ᱟᱡᱟᱜ ᱦᱚᱸ ᱵᱚᱛᱚᱨ ᱢᱮᱱᱟᱜ ᱟᱠᱟᱫ ᱛᱟᱭᱟ ᱟᱨ ᱵᱤᱧ ᱫᱚ ᱢᱟᱱᱮ ᱱᱩᱭ ᱫᱚ ᱥᱩᱫᱩ ᱠᱟᱹᱴᱤᱡ ᱡᱚᱴᱮᱜ ᱧᱚᱜᱟᱜ ᱢᱮᱭᱟ ᱦᱳᱭ ᱚᱱᱮ ᱚᱱᱟᱴᱟᱜ ᱜᱮ ᱵᱟᱲᱟᱭ ᱵᱩᱡᱟᱹᱣ ᱦᱩᱭ ᱠᱚᱜ ᱠᱮᱭᱟ ᱦᱩᱱᱟᱹᱝ ᱚᱱᱰᱮ ᱫᱚ
ᱟᱫᱚ ᱚᱝᱠᱟ ᱵᱟᱝᱢᱟ ᱩᱱᱠᱩ ᱫᱚ ᱚᱝᱠᱟ ᱤᱭᱟᱹ ᱦᱚᱸ ᱵᱟᱝ ᱠᱟᱱᱟ ᱠᱚ ᱥᱮ ᱛᱚ ᱵᱟᱝᱠᱚ ᱵᱩᱡᱷᱟᱹᱣ ᱫᱟᱲᱮ ᱠᱟᱣᱫᱟ ᱟᱨ ᱡᱚᱠᱷᱚᱱ ᱜᱮ ᱟᱹᱞᱤᱧ ᱞᱤᱧ ᱢᱚᱱᱮᱭᱟ ᱡᱚᱠᱷᱚᱱ ᱜᱮ ᱡᱟᱦᱟᱱ ᱪᱤᱞᱤ ᱜᱮ ᱟᱵᱮᱱ ᱮ ᱜᱮᱨᱮᱫ ᱵᱮᱱᱟ ᱱᱮᱛᱟᱨ ᱫᱚ ᱥᱚᱝᱜᱮ ᱥᱚᱝᱜᱮ ᱦᱚᱸᱥᱯᱤᱴᱟᱞ ᱪᱟᱞᱟᱣ ᱜᱮ ᱟᱹᱰᱤ ᱢᱟᱱᱮ ᱢᱟᱱᱮ ᱚᱱᱟᱜᱮ ᱵᱩᱫᱽᱫᱷᱤᱢᱟᱱ ᱨᱮᱱᱟᱜ ᱠᱟᱹᱢᱤ ᱫᱚ
ᱦᱳᱭ ᱜᱚᱢᱠᱮ ᱦᱳᱭ ᱾
ᱟᱯᱮᱥᱮᱫ ᱚᱝᱠᱟ ᱜᱷᱚᱴᱚᱱᱟ ᱠᱚ ᱜᱷᱚᱴᱟᱣ ᱵᱟᱲᱟᱢ ᱟᱸᱡᱚᱢ ᱟᱠᱟᱟᱜᱼᱟ?
ᱵᱟᱝᱜᱮ ᱜᱚᱝᱠᱮ ᱟᱞᱮ ᱥᱮᱱ ᱫᱚ ᱱᱚᱝᱠᱟ ᱜᱷᱚᱴᱚᱱᱟ ᱫᱚ ᱵᱟᱝ ᱜᱷᱚᱴᱟᱣ ᱵᱟᱲᱟ ᱟᱠᱟᱱᱟ ᱾ ᱟᱫᱚ ᱜᱚᱝᱠᱮ ᱟᱞᱮᱥᱮᱱ ᱫᱚ ᱚ ᱢᱟᱱᱮ ᱩᱱᱟᱹᱜᱼᱼ ᱥᱮᱸᱫᱽᱨᱟ ᱫᱚᱠᱚ ᱪᱟᱞᱟᱜ ᱜᱮᱭᱟ ᱟᱹᱭᱩᱵ ᱫᱚ ᱩᱱᱟᱹᱜ ᱫᱚ ᱵᱟᱠᱚ ᱪᱟᱞᱟᱜᱼᱟ ᱾ ᱪᱟᱞᱟᱜ ᱠᱷᱟᱱ ᱠᱚ ᱱᱚᱜᱼᱚᱭ ᱢᱟᱱᱮ ᱯᱟᱹᱥᱤ ᱠᱚ ᱚᱰᱟᱣ ᱛᱮᱫ ᱠᱚ ᱚᱰᱟᱣ ᱦᱚᱴᱚ ᱠᱟᱫᱟ ᱚᱱᱟ ᱯᱥᱤ ᱚᱰᱟᱣᱼᱼ ᱠᱚ ᱚᱰᱟᱣ ᱟᱠᱚ ᱢᱟᱱᱮ ᱚᱱᱟ ᱫᱚ ᱱᱚᱝᱠᱟ ᱛᱟᱨᱟᱥᱤᱧ ᱵᱮᱲᱟ᱾ ᱢᱟᱱᱮ ᱵᱮᱲᱟ ᱵᱤᱲᱤ ᱨᱮᱜᱮ ᱠᱚ ᱠᱚᱲᱟᱣ-ᱟ ᱯᱟᱹᱥᱤ ᱠᱚᱫᱚ ᱾ ᱚᱰᱟᱣ ᱠᱟᱛᱮᱫ ᱟᱫᱚᱼᱼ ᱦᱳᱭ ᱱᱚᱝᱠᱟ ᱵᱮᱲᱟ ᱵᱤᱲᱤ ᱨᱮᱜᱮ ᱚᱲᱟᱣ ᱠᱟᱛᱮᱫ ᱟᱫᱚ ᱡᱟᱦᱟᱸ ᱯᱷᱟᱸᱠᱟ ᱡᱟᱭᱜᱟ ᱠᱚᱨᱮᱼᱼ ᱠᱚ ᱫᱩᱲᱩᱵ ᱦᱟᱛᱟᱲ ᱠᱚᱜᱼᱟ ᱜᱚᱰᱟ ᱠᱚ ᱤᱭᱟᱹ ᱭᱟ ᱾ ᱟᱫᱚ ᱡᱚᱠᱷᱚᱱ ᱠᱚ ᱪᱟᱞᱟᱜᱼᱟ ᱟᱫᱚ ᱞᱟᱭᱤᱴ ᱠᱚᱠᱚ ᱤᱫᱤ ᱛᱚᱨᱟ ᱠᱟᱜᱼᱟ ᱛᱚ ᱟᱫᱚᱼᱼ ᱛᱤ ᱠᱚᱛᱮ ᱫᱚ ᱵᱟᱠᱚ ᱥᱩᱜᱟ ᱚᱱᱟ ᱫᱚ ᱦᱟᱯᱟ ᱛᱮᱜᱮ ᱠᱚ ᱤᱭᱟᱹᱭᱟ ᱾ ᱡᱤᱼᱼ ᱯᱟᱲᱟᱣ ᱟᱠᱟᱱ ᱠᱷᱟᱱᱮ ᱚᱱᱟ ᱦᱟᱯᱟ ᱛᱮᱜᱮ ᱠᱚ ᱤᱭᱟᱹ ᱠᱮᱫ ᱛᱮᱠᱚ ᱵᱷᱟᱹᱨᱭᱟᱹ ᱦᱟᱹᱛᱮᱫ ᱠᱚ ᱟᱹᱜᱩ ᱠᱮᱫᱟ ᱾ ᱚᱱᱠᱟ ᱠᱟᱛᱮᱫ ᱠᱚ ᱤᱭᱟᱹᱭᱟ ᱾
ᱦᱮᱸ ᱚᱱᱟᱦ ᱡᱚᱛᱚ ᱠᱷᱚᱱ ᱢᱟᱨᱟᱝ ᱵᱷᱩᱞ ᱛᱟᱦᱮᱸ ᱠᱟᱱ ᱛᱟᱭᱟ ᱾ ᱡᱮ ᱡᱟᱦᱟᱸ ᱫᱚ ᱛᱤ ᱛᱮᱭ ᱤᱭᱟᱹᱣ ᱟᱠᱟᱫᱟ ᱾ ᱚᱱᱟ ᱫᱚᱼᱼ ᱩᱪᱤᱛ ᱵᱟᱝ ᱠᱟᱱᱟ ᱡᱮ ᱮᱠᱷᱳᱱᱳ ᱵᱷᱩᱜᱮᱜᱮ ᱛᱤ ᱛᱮᱫᱚ ᱤᱭᱟᱹ ᱩᱪᱤᱛ ᱵᱟᱝ ᱠᱟᱱᱟ ᱾ ᱢᱟᱱᱮ ᱚᱠᱟ ᱞᱮᱠᱟᱱ ᱡᱟᱭᱜᱟᱼᱼ ᱥᱮ ᱚᱠᱟ ᱪᱤᱞᱤ ᱛᱟᱦᱮᱸ ᱱᱟᱭ ᱚᱦᱚᱯᱮ ᱞᱟᱹᱭ ᱠᱮᱭᱟ ᱛᱚ ᱾
ᱦᱳᱭ ᱦᱳᱭ ᱦᱳᱭ ᱾
ᱟᱨ ᱱᱚᱜᱼᱚᱭ ᱠᱟᱹᱴᱤᱡ ᱞᱟᱦᱟ ᱜᱮ ᱢᱤᱫᱴᱟᱝᱼᱼ ᱢᱤᱫᱴᱟᱝ ᱚᱱᱠᱟ ᱵᱚᱭᱦᱟ ᱥᱟᱶᱛᱮ ᱜᱟᱞᱢᱟᱨᱟᱣ ᱦᱩᱭᱱᱟ ᱾ ᱛᱚ ᱩᱱᱤ ᱦᱚᱸ ᱚᱱᱠᱟ ᱱᱟᱜ ᱜᱟᱞᱢᱟᱨᱟᱣ ᱜᱮᱭ ᱞᱟᱹᱭ ᱠᱮᱫᱟ᱾ ᱛᱚ ᱩᱱᱠᱩ ᱦᱚᱸ ᱚᱱᱠᱟ ᱜᱮ ᱥᱚᱢᱚᱭ ᱠᱚ ᱱᱚᱥᱴᱚ ᱟᱠᱟᱫ ᱦᱚᱛᱮᱡ ᱛᱮᱼᱼ ᱠᱚ ᱵᱟᱸᱱᱪᱟᱣ ᱫᱟᱲᱮ ᱟᱫᱮᱭᱟ ᱾
ᱟᱪᱪᱷᱟ ᱟᱪᱪᱷᱟ ᱟᱪᱪᱷᱟ ᱾
ᱛᱚ ᱱᱤᱝᱠᱟᱹ ᱜᱷᱚᱴᱚᱱᱟ ᱠᱚ ᱦᱩᱭᱩᱜ ᱠᱟᱱ ᱜᱮᱭᱟ ᱾ ᱛᱚ ᱡᱮᱦᱮᱛᱩ ᱩᱱᱠᱩ ᱠᱚᱣᱟᱜ ᱫᱚᱼᱼ ᱵᱤᱧ ᱠᱚᱣᱟᱜ ᱫᱚ ᱩᱱᱠᱩᱣᱟᱜ ᱫᱚ ᱞᱩᱛᱩᱨ ᱢᱟ ᱵᱟᱝ ᱛᱟᱦᱮᱱ ᱛᱟᱦᱚᱞᱮᱼᱼ ᱡᱟᱦᱟᱸᱭ ᱜᱮ ᱟᱨᱠᱤ ᱨᱟᱲᱟᱜ ᱠᱚ ᱧᱮᱧᱟᱢᱟ ᱢᱟᱱᱮ ᱥᱟᱢᱟᱝ ᱨᱮ ᱡᱟᱦᱟᱸ ᱜᱮ ᱠᱚ ᱧᱮᱧᱟᱢᱟ ᱨᱟᱲᱟᱣ ᱠᱚ ᱟᱨᱼᱼ ᱩᱱᱠᱩ ᱫᱚ ᱡᱮᱦᱮᱛᱩ ᱠᱚᱲᱟᱢ ᱛᱮᱠᱚ ᱛᱟᱲᱟᱢ ᱟᱥᱮ ᱾ ᱟᱨ ᱚᱱᱟᱼᱼ ᱚᱱᱟ ᱨᱮᱱᱟᱜ ᱠᱟᱹᱴᱤᱡ ᱤᱭᱟᱹ ᱫᱚᱠᱚ ᱵᱩᱡᱟ ᱾ ᱟᱨᱠᱤ ᱛᱟᱲᱟᱢ ᱨᱮᱱᱟᱜ ᱡᱟᱦᱟᱸ ᱚᱱᱟ ᱠᱚᱢᱯᱚᱱ ᱛᱮ ᱟᱨᱠᱤ ᱾
ᱦᱳᱭ ᱦᱳᱭ ᱾
ᱚᱱᱱᱟᱜᱮ ᱟᱨ ᱟᱮ ᱪᱮᱫ ᱤᱧ ᱞᱟᱹᱭᱟ ᱚᱱᱮ ᱡᱮᱢᱚᱱᱼᱼ ᱦᱩᱸ ᱱᱚᱸᱰᱮ ᱟᱞᱮᱼᱼ ᱟᱞᱮ ᱢᱮᱫᱴᱟᱱ ᱛᱟᱞᱟᱵᱟ ᱨᱮᱱ ᱫᱟᱫᱟᱭ ᱛᱟᱦᱮᱸ ᱠᱟᱱᱟ ᱾ ᱩᱱᱤ ᱦᱚᱸ ᱚᱱᱠᱟᱜᱮ ᱚᱱᱟ ᱥᱮᱸᱫᱽᱨᱟ᱾ ᱥᱮᱸᱫᱽᱨᱟ ᱠᱷᱟᱹᱛᱤᱨ ᱜᱮ ᱩᱱᱤ ᱦᱚᱸᱠᱚ ᱚᱱᱠᱟ ᱠᱚ ᱜᱮᱨ ᱞᱮᱫᱮᱭᱟ ᱾ ᱩᱱᱤ ᱦᱚᱸ ᱚᱱᱟ ᱡᱟᱦᱟᱸ ᱚᱡᱷᱟ ᱯᱟᱹᱛᱤᱼᱼ ᱞᱟᱦᱟ ᱛᱮᱫᱚ ᱵᱚᱱ ᱯᱟᱹᱛᱭᱟᱹᱜ ᱛᱚ ᱡᱮ ᱟᱹᱰᱤ ᱡᱟᱹᱥᱛᱤ ᱜᱮ ᱛᱟᱦᱮᱸ ᱠᱟᱱᱟ ᱡᱮ ᱚᱱᱠᱟ ᱱᱟᱜ ᱜᱷᱚᱴᱚᱱᱟ ᱦᱩᱭ ᱞᱮᱱᱠᱷᱟᱱ ᱟᱫᱚ ᱚᱡᱷᱟ ᱴᱷᱮᱱ ᱫᱟᱹᱲᱟᱜ ᱢᱟ᱾ ᱟᱞᱮ ᱥᱩᱨ ᱨᱮᱼᱼ ᱚᱸᱰᱮ ᱠᱚ ᱪᱟᱞᱟᱣ ᱞᱮᱱᱟ ᱠᱚ ᱫᱤᱭᱮᱯᱚᱨ ᱚᱸᱰᱮ ᱦᱚᱸ ᱠᱟᱹᱴᱤᱡ ᱥᱚᱢᱚᱭ ᱠᱚ ᱱᱚᱥᱴᱚ ᱟᱠᱟᱫ ᱛᱟᱦᱮᱸᱱᱟ᱾ ᱫᱤᱭᱮ ᱯᱚᱨᱼᱼ ᱟᱫᱚ ᱡᱚᱠᱷᱚᱱ ᱟᱞᱮ ᱞᱮ ᱛᱟᱦᱮᱸ ᱠᱟᱱᱟ ᱟᱱᱟ ᱟᱞᱮ ᱨᱮᱱ ᱜᱳᱜᱳᱭ ᱩᱱᱤ ᱫᱚ ᱦᱮᱸ ᱚᱱᱟ ᱠᱚ ᱡᱤᱱᱤᱥᱼᱼ ᱠᱟᱹᱴᱤᱡ ᱮ ᱵᱟᱲᱟᱭ ᱡᱮ ᱥᱚᱢᱚᱭ ᱱᱚᱥᱴᱚ ᱵᱟᱝ ᱜᱟᱱᱚᱜᱼᱟ᱾ ᱛᱟᱦᱚᱞᱮ ᱩᱱᱤ ᱫᱚ ᱟ ᱜᱟᱹᱰᱤ ᱠᱚᱨᱟᱣ ᱠᱟᱛᱮ ᱟᱞᱚᱼᱼ ᱤᱫᱤ ᱠᱮᱫᱮᱭᱟ ᱛᱚ ᱛᱟᱹᱣ ᱨᱮᱦᱚᱸ ᱚᱱᱮ ᱡᱮ ᱥᱚᱢᱚᱭ ᱠᱚ ᱱᱚᱥᱴᱚ ᱠᱮᱫ ᱚᱱᱟ ᱦᱚᱛᱮᱜ ᱛᱮᱼᱼ ᱢᱟᱱᱮ ᱥᱮᱭᱟ ᱦᱚᱸ ᱮᱦᱚᱵ ᱞᱮᱱ ᱛᱟᱭᱟ ᱡᱟᱸᱜᱟ᱾
ᱟᱪᱪᱷᱟ ᱟᱪᱪᱷᱟ ᱾
ᱯᱚᱨᱮ ᱢᱮᱫᱴᱟᱝ ᱟᱞᱮ ᱟᱛᱳ ᱨᱮᱜᱮ ᱢᱫᱴᱟᱝ ᱚᱱᱠᱟ ᱢᱮᱫᱴᱟᱝ ᱡᱮᱴᱷᱟᱦᱚᱲᱮ ᱛᱟᱦᱮᱸ ᱠᱟᱱᱟ ᱾ ᱛᱚ ᱩᱱᱤ ᱫᱚ ᱚᱱᱟ ᱠᱚ ᱨᱟᱱ ᱵᱮᱥ ᱮ ᱵᱟᱲᱟᱭᱟ ᱛᱟᱦᱮᱫ᱾ ᱱᱮᱛᱟᱨ ᱫᱚ ᱟᱡ ᱨᱮᱱ ᱜᱤᱫᱽᱨᱟᱹᱭ ᱵᱟᱲᱟᱭᱟ᱾ ᱛᱚ ᱡᱟᱦᱟᱸ ᱞᱮᱠᱟ ᱱᱟᱜ ᱜᱮ ᱟᱹᱰᱤ ᱢᱟᱨᱟᱝ ᱡᱟᱦᱟᱸ ᱱᱟᱜ ᱤᱭᱟᱹ ᱦᱩᱭ ᱦᱚᱪᱚᱜ, ᱚᱝᱠᱟ ᱱᱟᱜ ᱨᱟᱱ ᱠᱟᱱᱟ ᱡᱟᱦᱟᱸ ᱫᱚᱼᱼ ᱫᱟᱜ ᱵᱮᱱ ᱞᱚᱦᱚᱫ ᱨᱮᱦᱚᱸ ᱢᱟᱱᱮ ᱵᱟᱝ ᱪᱤᱠᱟᱹᱜᱼᱟ᱾ᱛᱤᱱᱟᱹᱜ ᱚᱱᱟ ᱫᱚᱼᱼ ᱛᱤᱱᱟᱹᱜ ᱫᱟᱜ ᱵᱮᱱ ᱮᱢᱟᱜᱼᱟ ᱩᱱᱟᱹᱜ ᱜᱮ ᱵᱮᱥᱚᱜᱼᱟ ᱾ ᱟᱨ ᱡᱟᱦᱟᱸ ᱰᱟᱠᱛᱟᱨᱤ ᱨᱟᱱ ᱠᱚᱼᱼ ᱚᱱᱟ ᱠᱚᱫᱚ ᱞᱟᱹᱭᱟ ᱠᱚ ᱡᱮ ᱫᱟᱜ ᱛᱮᱫᱚ ᱟᱞᱚᱯᱮ ᱵᱮᱵᱚᱦᱟᱨᱟ ᱾ ᱛᱚ ᱚᱱᱟ ᱡ ᱩᱱᱤ ᱚᱱᱟ ᱦᱚᱛᱮᱡ ᱛᱮᱜᱮ ᱠᱤᱱᱛᱩ ᱩᱱᱤ ᱠᱟᱴᱟ ᱜᱮᱫ ᱵᱟᱝ ᱞᱟᱜᱟᱣ ᱞᱮᱱᱟ, ᱚᱱᱟ ᱨᱟᱱ ᱦᱚᱛᱮᱡ ᱛᱮ ᱾
ᱟᱪᱪᱷᱟ ᱟᱪᱪᱷᱟ ᱟᱪᱪᱷᱟ ᱾
ᱛᱟᱦᱞᱮ ᱫᱟᱨᱮ ᱫᱟᱨᱮ ᱱᱟᱹᱲᱤ ᱠᱷᱚᱱ ᱨᱮᱦᱮᱫ ᱨᱮᱱᱟᱜ ᱨᱟᱱ ᱠᱟᱱᱟ ᱾ ᱟᱨᱦᱚᱸ ᱱᱚᱜᱚ ᱱᱚᱝᱠᱟ ᱡᱤᱱᱤᱥ ᱟᱨᱠᱤ ᱟᱹᱰᱤ ᱟᱹᱰᱤ ᱫᱟᱨᱮ ᱠᱚ ᱱᱮᱛᱟᱨ ᱠᱚ ᱢᱟᱜ ᱮᱫᱟ ᱛᱚ ᱚᱱᱟ ᱾ ᱚᱱᱟ ᱠᱚ ᱚᱱᱛᱮ ᱟᱫᱚ ᱫᱟᱨᱮ ᱠᱚᱦᱚᱸ ᱪᱟᱵᱟᱜ ᱠᱟᱱᱟ ᱾ ᱚ ᱚᱱᱟ ᱜᱮᱞᱤᱧ ᱞᱟᱹᱭᱟ ᱡᱮ ᱪᱮᱫᱞᱮᱠᱟ ᱠᱟᱛᱮ ᱵᱚᱱ ᱵᱟᱧᱪᱟᱣᱟ ᱚᱱᱟ ᱠᱚ ᱫᱟᱨᱮ ᱠᱚ?
ᱟᱫᱚ ᱱᱚᱣᱟ ᱠᱚᱫᱚ ᱢᱟᱱᱮ ᱱᱚᱜᱼᱚᱭ ᱱᱤᱛᱚᱜ ᱫᱚ ᱢᱟᱱᱮ ᱮ ᱡᱟᱦᱟᱸ ᱞᱮᱠᱟ ᱵᱤᱱ ᱞᱟᱹᱭ ᱠᱮᱫᱟ ᱚᱠᱟ ᱞᱮᱠᱟ ᱵᱚ ᱵᱟᱧᱪᱟᱣᱟ ᱾ ᱱᱚᱣᱟ ᱠᱚᱫᱚ ᱢᱟᱱᱮ ᱡᱟᱹᱥᱛᱤ ᱧᱚᱜ ᱡᱩᱫᱤ ᱵᱚᱱ ᱨᱚᱦᱚᱭᱟ᱾ ᱟᱵᱚ ᱡᱩᱫᱤ ᱮᱴᱟᱜ ᱫᱟᱨᱮ ᱠᱚᱵᱚᱱ ᱨᱚᱦᱚᱭᱟ, ᱤᱱᱟᱹᱠᱷᱟᱱ ᱜᱮ ᱚᱱᱟ ᱡᱟᱦᱟᱸ ᱨᱟᱱ ᱫᱟᱨᱮ ᱫᱚ ᱚᱱᱟ ᱫᱚ ᱟᱡ ᱛᱮᱜᱮ ᱯᱟᱨᱪᱟᱜᱼᱟ ᱾ ᱚᱱᱟ ᱠᱚᱫᱚ ᱟᱵᱚ ᱡᱩᱫᱤ ᱵᱤᱨ ᱠᱚᱨᱮ ᱱᱚᱣᱟ ᱥᱟᱨᱡᱚᱢ ᱠᱚ ᱵᱟᱠᱷᱟᱱ ᱮᱴᱟᱜ ᱫᱟᱨᱮ ᱠᱚᱜᱮ ᱡᱟᱦᱟᱸ ᱠᱚᱜᱮ ᱢᱮᱱᱟᱜᱼᱟ ᱾ ᱚᱱᱟ ᱠᱚ ᱡᱩᱫᱤ ᱵᱚᱱ ᱨᱚᱦᱚᱭᱟ ᱥᱮ ᱟᱡ ᱛᱮᱜᱮ ᱟᱫᱚ ᱱᱚᱜᱼᱚᱭ ᱪᱮᱸᱬᱮ ᱪᱤᱯᱨᱩᱫ ᱠᱚᱠᱚ ᱦᱤᱡᱩᱜᱼᱟ ᱾ ᱪᱮᱸᱬᱮ ᱪᱤᱯᱨᱩᱫ ᱠᱚᱫᱚ ᱮᱴᱟᱜ ᱠᱚᱨᱮ ᱥᱮᱱ ᱠᱷᱚᱱ ᱚᱱᱟ ᱮ ᱮᱸ ᱡᱚ ᱵᱤᱞᱤ ᱠᱚᱠᱚ ᱡᱚᱢ ᱟᱹᱜᱩᱭᱟ ᱟᱫᱚ ᱚᱱᱟ ᱠᱚᱨᱮᱱᱟᱜ ᱡᱟᱝ ᱠᱚᱠᱚ ᱜᱮᱛᱚ ᱟᱹᱜᱩ ᱛᱚᱨᱟᱭ ᱜᱮᱭᱟ ᱟᱨ ᱱᱚᱝᱠᱟ ᱠᱚ ᱦᱟᱸᱰᱮ ᱱᱟᱰᱮ ᱠᱚ ᱧᱩᱨ, ᱧᱩᱨᱩᱜᱼᱟ ᱾ ᱟᱨ ᱱᱚᱜᱼᱚᱭ ᱦᱚᱭ ᱠᱚᱛᱮ ᱦᱚᱸ ᱦᱟᱸᱰᱮ ᱱᱟᱰᱮ ᱢᱟᱱᱮ ᱚᱴᱟᱝ ᱪᱟᱞᱟᱣ ᱛᱮ ᱢᱟᱱᱮ ᱤᱭᱟᱹᱜᱼᱟ ᱾ ᱟᱨ ᱱᱚᱣᱟ ᱪᱮᱸᱬᱮ ᱪᱤᱯᱨᱩ ᱡᱚᱠ ᱟᱨ ᱱᱚᱣᱟ ᱦᱚᱭ ᱠᱚᱛᱮ ᱚᱴᱟᱝ ᱪᱟᱞᱟᱣ ᱠᱟᱛᱮ ᱤᱭᱟᱹ ᱫᱚ ᱚᱱᱟ ᱡᱟᱝ ᱠᱚᱫᱚ ᱢᱟᱱᱮ ᱟᱹᱰᱤ ᱞᱚᱜᱚᱱ ᱜᱮ ᱫᱟᱨᱮᱜᱼᱟ ᱚᱱᱟ ᱠᱚᱫᱚ ᱾
ᱦᱳᱭ ᱦᱳᱭ, ᱚᱱᱟ ᱠᱚᱫᱚ ᱟᱹᱰᱤ ᱜᱟᱱ ᱫᱟᱨᱮᱜᱼᱟ ᱟᱨ ᱟᱹᱰᱤ ᱨᱚᱠᱚᱢᱟᱜ ᱜᱮ ᱨᱟᱱ ᱫᱟᱨᱮ ᱢᱮᱱᱟᱜᱼᱟ ᱾ ᱟᱵᱚ ᱫᱚ ᱟᱹᱰᱤ ᱩᱨᱩᱢ ᱟᱵᱚᱱ ᱦᱚᱭᱛᱳ ᱵᱟᱵᱚᱱ ᱩᱨᱩᱢᱟ ᱾ ᱛᱚ ᱫᱟᱨᱮ ᱢᱟᱱᱮ ᱜᱮ, ᱨᱟᱱ ᱟᱨ ᱫᱟᱨᱮ ᱠᱷᱚᱱ ᱢᱟ ᱟᱹᱰᱤ ᱠᱤᱪᱷᱩ ᱡᱟᱝ ᱡᱤᱱᱤᱥ ᱠᱚᱵᱚᱱ ᱧᱟᱢᱟ ᱟᱹᱰᱤ ᱠᱤᱪᱷᱩ ᱫᱟᱢᱟᱱ ᱡᱤᱱᱤᱥ ᱵᱚᱱ ᱧᱟᱢᱟ ᱫᱟᱨᱮ ᱵᱟᱝ ᱠᱷᱟᱱ ᱟᱵᱚ ᱫᱚ ᱵᱟᱧᱪᱟᱣ ᱦᱚᱸᱵᱚᱱ ᱫᱚᱦᱚ ᱫᱟᱲᱮᱭᱟᱜ ᱠᱮᱭᱟ ᱟᱨ ᱮᱴᱟᱜ ᱮᱴᱟᱜ ᱡᱟᱦᱟᱸ ᱩᱯᱳ ᱜᱨᱚᱦᱚ ᱠᱚ ᱢᱮᱱᱟᱜᱼᱟ, ᱚᱱᱟ ᱠᱚᱨᱮ ᱫᱚ ᱫᱟᱨᱮ ᱦᱚᱸ ᱵᱟᱹᱱᱩᱜᱼᱟ ᱫᱟᱜ ᱦᱚᱸ ᱵᱟᱹᱱᱩᱜᱼᱟ ᱾ ᱟᱨ ᱫᱟᱜ ᱵᱟᱝ ᱛᱟᱦᱮᱸᱱ ᱠᱷᱟᱱ ᱫᱟᱨᱮ ᱵᱟᱝ ᱾ ᱟᱵᱚ ᱫᱷᱟᱹᱨᱛᱤ ᱟᱵᱚ ᱱᱚᱣᱟ ᱫᱷᱟᱹᱨᱛᱤ ᱮᱢᱚᱜ ᱫᱷᱟᱹᱨᱛᱤ ᱠᱟᱱᱟ ᱡᱟᱦᱟᱸ ᱫᱚ ᱫᱟᱜ ᱡᱟᱹᱥ ᱛᱤ ᱢᱮᱱᱟᱜᱼᱟ ᱫᱟᱨᱮ ᱢᱮᱱᱟᱜᱼᱟ ᱾ ᱟᱨ ᱟᱵᱚ ᱦᱚᱸ ᱡᱩᱫᱤ ᱚᱱᱠᱟ ᱡᱚᱛᱚ ᱦᱚᱲ ᱵᱚᱱ ᱡᱩᱢᱤᱫ ᱠᱟᱛᱮ ᱵᱚᱱ ᱫᱟᱨᱮ ᱵᱚᱱ ᱨᱚᱦᱚᱭᱟ ᱾ ᱛᱟᱦᱚᱞᱮ ᱠᱷᱟᱱ ᱠᱤᱱᱛᱩ ᱟᱨ ᱚᱱᱠᱟ ᱥᱮᱫᱟᱭ ᱞᱮᱠᱟ ᱚᱱᱠᱟ ᱫᱟᱨᱮ ᱢᱟᱱᱮ ᱵᱤᱨᱵᱩᱨᱩ ᱚᱱᱠᱟ ᱜᱮ ᱛᱟᱦᱮᱱᱟ ᱾ ᱨᱟᱱ ᱠᱚᱦᱚᱸ ᱵᱚᱱ ᱧᱟᱢᱟ ᱾
ᱦᱳᱭ ᱜᱚᱝᱠᱮ ᱾ ᱱᱚᱣᱟ ᱫᱚ ᱴᱷᱤᱠ ᱜᱮᱵᱮᱱ ᱞᱟᱹᱭ ᱦᱚᱪᱚ ᱟᱠᱟᱫᱟ ᱾ ᱟᱫᱚ ᱜᱚᱝᱠᱮ ᱱᱚᱜᱼᱚᱭ, ᱡᱟᱦᱟᱸ ᱱᱟᱜ ᱫᱟᱨᱮ ᱜᱤᱨᱟᱹᱛᱮ ᱱᱚᱜᱼᱚᱭ, ᱤᱭᱟᱹ ᱠᱷᱚᱱᱟᱜ ᱠᱚ ᱡᱩᱛ ᱦᱚᱪᱚᱭᱮᱫ ᱫᱚ ᱯᱷᱮᱠᱴᱨᱤ ᱠᱚ ᱱᱚᱣᱟ ᱠᱚ, ᱡᱟᱛᱮ ᱦᱚᱭ ᱯᱷᱮᱠᱴᱨᱤ ᱠᱚ ᱡᱟᱛᱮ ᱟᱞᱚᱵᱚ ᱡᱩᱛ ᱦᱚᱪᱚ ᱟᱠᱚ ᱢᱟ ᱚᱱᱮ ᱚᱱᱟ ᱠᱚᱜᱮ ᱾ ᱟᱫᱚ ᱠᱩᱨᱩᱢᱩᱴᱩᱭᱮᱫᱼᱟ ᱪᱮᱫᱟᱜ ᱥᱮ ᱟᱵᱚ ᱫᱚ ᱢᱟᱱᱮ ᱛᱟᱦᱮᱱ ᱠᱟᱱᱟ ᱵᱚ ᱢᱟᱱᱮ ᱱᱚᱜᱼᱚᱭ ᱟᱵᱚ ᱥᱟᱱᱛᱟᱲ ᱫᱚ ᱞᱟᱹᱭ ᱜᱟᱱᱚᱜᱼᱟ, ᱱᱚᱜᱼᱚᱭ ᱢᱟᱱᱮ ᱵᱤᱨ ᱫᱷᱟᱨᱮ ᱟᱥᱮ ᱯᱟᱥᱮ ᱠᱚᱨᱮ ᱠᱚᱠᱚ ᱛᱟᱦᱮᱱ ᱠᱟᱱᱟ᱾ ᱦᱳᱭ ᱟᱫᱚ ᱩᱱᱠᱩ ᱫᱤᱠᱩ ᱠᱚᱦᱚᱸ ᱧᱮᱞ ᱠᱚᱢ ᱡᱟᱦᱟᱸᱭ ᱯᱷᱮᱠᱴᱨᱤ ᱠᱚᱠᱚ ᱡᱩᱛ ᱮᱫᱟ, ᱩᱱᱠᱩ ᱦᱚᱸ ᱢᱟᱱᱮ ᱟᱵᱚ ᱥᱮᱱ ᱠᱚ ᱦᱤᱡᱩᱜ ᱠᱟᱱᱛᱮ ᱟᱵᱚᱣᱟᱜ ᱦᱟᱥᱟ ᱠᱚᱠᱚ ᱦᱟᱛᱟᱣᱮᱫ ᱛᱮ, ᱚᱱᱮ ᱮ ᱟᱫᱚ ᱯᱷᱮᱠᱴᱨᱤ ᱠᱚ ᱡᱩᱛ ᱦᱚᱴᱚᱜ ᱟᱵᱚᱱ ᱠᱟᱱᱟ ᱟᱵᱚ ᱴᱷᱮᱱ ᱜᱮ ᱾ ᱢᱟᱱᱮ ᱟᱵᱚᱣᱟᱜ ᱦᱟᱥᱟ ᱠᱚ ᱜᱮᱠᱚ ᱦᱟᱛᱟᱣᱮᱫ ᱛᱮ ᱟᱵᱚᱜᱮ ᱟᱨᱦᱚᱸ ᱠᱚ, ᱨᱳᱜᱽ ᱟᱡᱟᱨ ᱨᱮᱠᱚ ᱜᱤᱲᱤ ᱦᱚᱴᱚ ᱟᱵᱚᱱ ᱠᱟᱱᱟ ᱾
ᱦᱳᱭ ᱦᱳᱭ ᱦᱳᱭ ᱾ ᱟᱫᱚ ᱱᱟᱜ ᱱᱚᱜ ᱱᱚᱣᱟ ᱫᱚ ᱟᱵᱚ ᱜᱮᱵᱚᱱ ᱴᱮᱠᱟᱣ ᱫᱟᱨᱟᱢ ᱫᱟᱲᱮᱭᱟᱜᱼᱟ ᱾ ᱡᱮᱢᱚᱱ ᱱᱚᱜᱼᱚᱭ ᱠᱟᱹᱴᱤᱡ ᱞᱤᱧ ᱧᱮᱞᱮᱫ ᱛᱟᱦᱮᱸ ᱠᱟᱹᱴᱤᱡ ᱞᱟᱦᱟᱜᱮ ᱠᱷᱚᱵᱚᱨ ᱞᱤᱧ ᱧᱮᱞᱮᱫ ᱛᱟᱸᱦᱮ ᱚᱱᱟ ᱚᱠᱟᱨᱮ ᱴᱷᱤᱠ ᱜᱷᱚᱴᱚᱱᱟ ᱠᱟᱱᱟ ᱴᱷᱤᱠ ᱵᱟᱹᱞᱤᱧ ᱵᱟᱲᱟᱭᱟ ᱛᱚ ᱚᱸᱰᱮ ᱫᱚ ᱚᱱᱠᱟ ᱠᱚ ᱥᱚᱨᱠᱟᱨᱤ ᱵᱷᱟᱵ ᱛᱮ ᱫᱟᱨᱮ ᱠᱚ ᱢᱟᱜ ᱦᱚᱪᱚᱭᱮᱫ ᱛᱟᱦᱮᱸᱫ ᱾ ᱛᱚ ᱫᱤᱭᱮᱯᱚᱨ ᱚᱸᱰᱮᱱ ᱠᱚ ᱡᱟᱦᱟᱸᱭ ᱚᱱᱟ ᱫᱷᱟᱨᱮ ᱯᱟᱥᱮᱨᱮᱱ ᱡᱟᱦᱟᱸᱭ ᱠᱚ ᱦᱚᱲ ᱠᱚ ᱛᱟᱦᱮᱸ ᱠᱟᱱᱟ ᱾ ᱦᱚᱸ ᱩᱱᱠᱩ ᱪᱷᱟᱹᱛᱤᱠ ᱪᱷᱟᱹᱛᱤᱠ ᱠᱟᱱ ᱜᱮᱭᱟ ᱠᱚ, ᱛᱚ ᱩᱱᱠᱩ ᱠᱚ ᱪᱟᱞᱟᱣ ᱠᱟᱛᱮᱜ ᱮᱠᱫᱚᱢ ᱫᱟᱨᱮ ᱦᱟᱹᱲᱩᱵ ᱠᱟᱛᱮᱜ ᱫᱟᱨᱮ ᱦᱟᱹᱲᱩᱵ ᱠᱟᱛᱮᱜ ᱠᱚ, ᱛᱟᱦᱮᱸᱱᱟ ᱵᱟᱝ ᱠᱚ ᱢᱟᱜ ᱦᱚᱪᱚᱣᱟᱜ ᱠᱚᱣᱟ ᱫᱤᱭᱮ ᱮᱠᱟᱞᱮ ᱫᱚᱠᱚ ᱚᱸᱰᱮ ᱠᱚ ᱥᱚᱨᱠᱟᱨ ᱜᱮ ᱵᱟᱫᱽᱫᱷᱚᱭᱮᱱᱟ ᱟᱫᱚ ᱚᱱᱰᱮᱱᱟᱜ ᱫᱟᱨᱮ ᱫᱚ ᱵᱟᱝᱠᱚ ᱢᱟᱜ ᱞᱮᱫᱟ ᱾
ᱦᱮᱸ ᱜᱚᱢᱠᱮ ᱟᱵᱚᱣᱟᱜ ᱟᱵᱚᱣᱟᱜ ᱱᱚᱣᱟ ᱤᱭᱟᱹᱴᱟ ᱪᱮᱫᱟᱜ ᱜᱚᱱᱚᱛᱟᱱᱛᱨᱤᱠ ᱫᱮᱥ ᱠᱚ ᱢᱮᱛᱟᱜᱼᱟ ᱟᱵᱚ ᱡᱟᱛᱮ, ᱡᱷᱚᱛᱚ ᱦᱚᱲ ᱢᱮᱱᱟᱜ ᱠᱟᱜ ᱵᱚᱱᱟ ᱢᱟᱱᱮ ᱢᱤᱫ ᱥᱟᱶᱛᱮ ᱡᱩᱫᱤ ᱵᱚᱱ ᱤᱭᱟᱹ ᱥᱮ ᱵᱟᱝᱟ, ᱥᱚᱨᱠᱟᱨ ᱦᱚᱸ ᱥᱚᱨᱠᱟᱨ ᱚᱱᱟ ᱟᱡ ᱵᱟᱛᱟᱣ ᱛᱮᱜᱮ ᱵᱟᱫᱽᱫᱷᱚᱼᱟ ᱾ ᱚᱱᱟ ᱠᱷᱟᱹᱛᱤᱨ ᱢᱟᱱᱮ ᱟᱵᱚᱣᱟᱜ ᱫᱮᱥ ᱫᱚ ᱜᱚᱱᱚᱛᱟᱱᱛᱨᱤᱠ ᱫᱮᱥ,
ᱮᱠᱫᱚᱢ ᱮᱠᱫᱚᱢ ᱟᱵᱚ ᱞᱟᱦᱟᱛᱮᱱ ᱥᱮᱫᱟᱜ ᱡᱟᱦᱟᱸ ᱦᱩᱰᱤᱧ ᱦᱩᱰᱤᱧ ᱡᱟᱦᱟᱸ ᱱᱮᱛᱟᱨᱟᱜ ᱵᱚᱭ, ᱠᱚᱨᱮ ᱵᱚᱱ ᱯᱟᱲᱦᱟᱣᱟ ᱟᱵᱚ ᱥᱚᱢᱚᱭ ᱦᱚᱸ ᱛᱟᱦᱮᱸ ᱠᱟᱱᱟ ᱩᱱ ᱥᱚᱢᱚᱭ ᱦᱚᱸ ᱡᱮ ᱫᱟᱨᱮ ᱫᱚ ᱟᱹᱰᱤ ᱢᱟᱨᱟᱝ ᱡᱤᱱᱤᱥ ᱠᱟᱱᱟ ᱫᱟᱨᱮ ᱜᱮ ᱟᱵᱚᱣᱟᱜ ᱡᱤᱣᱤ ᱦᱮᱸ ᱡᱮᱢᱚᱱ ᱫᱟᱜ ᱦᱚᱸ ᱟᱵᱚᱣᱟᱜ ᱡᱤᱣᱤ ᱛᱮᱵᱚᱱ ᱫᱟᱨᱮ ᱦᱚᱸ ᱟᱵᱚᱣᱟᱜ ᱡᱤᱣᱤ ᱠᱟᱱ ᱜᱮᱭᱟ ᱾ ᱟᱨ ᱱᱚᱝᱠᱟᱱᱟᱜ ᱟᱹᱰᱤ ᱢᱤᱫᱴᱟᱝ ᱟᱵᱚᱣᱟᱜ ᱡᱟᱦᱟᱸ ᱟᱵᱚ ᱫᱤᱥᱚᱢ ᱨᱮᱱᱟᱜ ᱡᱚᱛᱚᱠᱷᱚᱱ ᱵᱚᱲᱚ ᱢᱤᱫᱴᱟᱝ ᱨᱟᱡᱽᱡᱚ, ᱚᱸᱰᱮ ᱚᱸᱰᱮ ᱦᱚᱸ ᱚᱱᱠᱟᱱ ᱜᱷᱚ ᱴᱚᱱᱟ ᱜᱷᱚᱴᱟᱣ ᱞᱮᱱᱟ ᱚᱸᱰᱮ ᱦᱚᱸ ᱟᱠᱚᱣᱟᱜ ᱡᱟᱦᱟᱸ ᱠᱳᱢᱯᱟᱱᱤ ᱩᱱᱠᱩ ᱟᱠᱚᱣᱟᱜ ᱠᱟᱹᱢᱤ ᱞᱟᱹᱜᱤᱫ ᱛᱮ ᱚᱱᱟ ᱠᱚ ᱫᱟᱨᱮ ᱠᱚ ᱢᱟᱜ ᱜᱤᱰᱤᱭᱮᱫ ᱛᱟᱦᱮᱸᱫ ᱠᱚ᱾ ᱫᱤᱭᱮ ᱚᱸᱰᱮ ᱦᱚᱸ ᱚᱸᱰᱮᱱ ᱠᱚ ᱦᱚᱲ ᱠᱚ ᱪᱩᱢᱠᱩ ᱟᱭᱳ ᱦᱚᱲ ᱠᱚ ᱪᱟᱞᱟᱣ ᱞᱮᱱᱟ ᱩᱱᱠᱩ ᱟᱭᱳ ᱦᱚᱲ ᱡᱚ